ᱦᱮᱞᱳ᱾
ᱟᱸ ᱞᱟᱹᱭᱫᱟᱹᱧ ᱨᱚᱲ ᱟᱸᱡᱚᱢᱚᱜ ᱠᱟᱱᱟ?
ᱮᱸ ᱟᱸᱡᱚᱢᱚᱜ ᱠᱟᱱᱟ᱾
ᱟᱪᱪᱷᱟ᱾
ᱡᱚᱦᱟᱨ ᱜᱮ
ᱦᱮᱸ ᱟᱢᱟᱜ ᱦᱚᱸ ᱴᱷᱤᱠ ᱜᱮ ᱟᱸᱡᱚᱢᱚᱜ ᱠᱟᱱᱟ᱾ ᱛᱚ ᱪᱮᱫ ᱠᱚ ᱪᱤᱠᱟᱹᱭ ᱦᱩᱭᱩᱜ ᱠᱟᱱᱟ? ᱦᱮᱸ ᱡᱚᱦᱟᱨ ᱜᱮ ᱡᱚᱦᱟᱨ ᱜᱮ᱾
ᱚᱲᱟᱜ ᱠᱚᱨᱮ ᱜᱮ ᱜᱚᱢᱠᱮ᱾
ᱚ,
ᱦᱩᱸ
ᱟᱪᱪᱷᱟ ᱠᱤᱫᱩᱜ ᱵᱟᱲᱟ ᱠᱚᱫᱚ ᱦᱩᱭᱱᱟ?
ᱦᱮᱸ ᱠᱮᱫᱳᱜ ᱵᱟᱲᱟ ᱠᱚᱫᱚ ᱦᱩᱭ ᱠᱟᱱᱟ ᱟᱯᱮ?
ᱟᱪᱪᱷᱟ, ᱦᱮᱸ ᱦᱮᱸ ᱦᱳᱭ ᱠᱟᱱ ᱜᱮᱭᱟ᱾
ᱟᱪᱪᱷᱟ ᱦᱮᱸ ᱛᱚ᱾
ᱫᱤᱭᱮ ᱫᱟᱜ ᱡᱟᱹᱲᱤ ᱠᱚ ᱪᱮᱫ ᱞᱮᱠᱟ ᱚᱱᱛᱮ?
ᱫᱟᱜ ᱡᱟᱹᱲᱤ ᱠᱚᱫᱚ ᱵᱟᱹᱱᱩᱜ ᱠᱟᱫᱟ ᱚᱱᱛᱮ?
ᱚ ᱟᱪᱪᱷᱟ,
ᱦᱮᱸ ᱱᱚᱛᱮ ᱦᱚᱸ ᱚᱱᱠᱟ ᱜᱮ ᱫᱟᱜ ᱢᱟᱫᱟᱹᱲᱤ ᱦᱚᱸ ᱠᱚᱭᱮᱠ ᱫᱤᱱ ᱫᱷᱚᱨᱮ ᱵᱟᱹᱱᱩᱜᱼᱟ ᱵᱟᱹᱱᱩᱜ ᱫᱚ?
ᱟᱪᱪᱷᱟ᱾
ᱟ ᱟᱪᱪᱷᱟ᱾ ᱟᱸ, ᱦᱳᱲᱳ ᱤᱛᱟᱹ ᱠᱚᱫᱚ ᱜᱤᱰᱤ ᱠᱚ ᱦᱩᱭᱱᱟ ᱤᱨᱟ. ᱟᱯᱚᱨ ᱠᱚᱫᱚ?
ᱜᱟᱹᱰᱤ ᱫᱚ ᱦᱩᱭ ᱠᱟᱱᱟ ᱫᱟᱜ ᱠᱚᱜᱮ ᱵᱟᱹᱱᱩᱜ ᱟᱠᱟᱫᱟ᱾
ᱦᱮᱸ ᱦᱮᱸ ᱦᱮᱸ, ᱚᱱᱠᱟᱜᱮ ᱜᱳᱴᱟ
ᱮᱱ ᱠᱟ ᱠᱟᱛᱮᱠ ᱜᱤᱰᱤ ᱦᱳᱭ ᱠᱟᱱᱟ᱾
ᱦᱮᱸ ᱦᱮᱸ ᱦᱮᱸ ᱟᱪᱪᱷᱟ, ᱦᱮᱸ ᱟᱞᱮ ᱥᱮᱫ ᱦᱚᱸ ᱜᱤᱰᱤ ᱫᱚᱠᱚ ᱜᱤᱰᱤ ᱟᱠᱟᱫ ᱜᱮᱭᱟ ᱚᱫᱷᱤᱠᱟᱝᱥᱚ ᱦᱚᱲ ᱠᱚ ᱜᱤᱰᱤ ᱥᱟᱹᱛ ᱟᱠᱟᱫ ᱜᱮᱭᱟ᱾ ᱛ ᱟᱫᱚ ᱫᱟᱜ ᱡᱟᱹᱲᱤ ᱵᱟᱹᱱᱩᱜᱼᱟ ᱛᱚ? ᱢᱟᱱᱮ ᱜᱤᱲᱤ ᱠᱟᱛᱮ ᱦᱚᱸ ᱴᱷᱤᱠᱼᱴᱷᱟᱠ ᱵᱟᱝ ᱚᱢᱚᱱᱚᱜ ᱠᱟᱱᱟ᱾
ᱦᱩᱸ ᱦᱩᱸ, ᱮᱠᱫᱚᱢ ᱮᱠᱫᱚᱢ᱾
ᱵᱟᱹᱞᱤᱧ ᱟᱸᱡᱚᱢᱮᱫ ᱛᱟᱢᱟ ᱠᱟᱹᱴᱤᱡ ᱨᱚᱲ?
ᱟᱢᱫᱟᱫᱟ ᱵᱟᱹᱵᱤᱱ ᱟᱢᱚᱢᱫᱟ?
ᱦᱮᱸ ᱱᱤᱛᱚᱜ ᱞᱤᱧ ᱟᱸᱡᱚᱢᱫᱟ ᱴᱤᱠ᱾
ᱦᱩᱸ, ᱟᱫᱚ ᱨᱤᱢᱤᱞ ᱵᱟᱲᱟ ᱠᱮᱫᱟᱭ ᱛᱚ ᱚᱱᱟᱛᱮ ᱚᱭᱫᱟᱨ ᱱᱤᱛ ᱚ ᱴᱷᱤᱠ-ᱴᱷᱟᱠ ᱵᱟᱹᱱᱩᱜ ᱠᱟᱫᱟ ᱚᱱᱟᱛᱮ ᱢᱟᱡᱮᱨᱮ ᱠᱟᱹᱴᱤᱡ ᱱᱮᱴᱣᱟᱨᱠ ᱠᱟᱹᱴᱤᱡ ᱰᱤᱥᱴᱟᱵᱽ ᱫᱟᱭ᱾
ᱦᱮᱸ ᱦᱮᱸ ᱰᱤᱥᱴᱟᱵ ᱮᱫ ᱜᱮᱭᱟ ᱵᱟᱝ ᱫᱚ ᱵᱟᱝ ᱟ ᱦᱮᱸ,
ᱟᱫᱚ ᱚᱱᱟ ᱢᱚᱫᱫᱷᱮ ᱨᱮᱜᱮ ᱟᱫᱚ ᱟᱵᱩᱫᱚ ᱠᱟᱹᱯᱤᱫ ᱦᱚᱸᱵᱟᱲᱟᱭ ᱟᱵᱩᱱ
ᱦᱳᱭ ᱦᱳᱭ ᱦᱳᱭ ᱦᱳᱭ ᱠᱟᱹᱢᱤ ᱨᱮᱵᱚᱱ ᱪᱷᱩᱴᱟᱹᱣ ᱟᱠᱟᱱᱟ ᱠᱟᱹᱢᱤ ᱫᱚ ᱞᱟᱜᱟᱜ ᱜᱮᱭᱟ?
ᱠᱟᱹᱴᱤᱡ ᱪᱩᱞᱩᱝ ᱰᱤᱥᱴᱟᱵᱽ ᱫᱚ ᱵᱟᱝ ᱦᱟᱱᱛᱮ-ᱱᱟᱱᱛᱮ ᱜᱚᱫᱚᱜ ᱛᱟᱵᱚᱱ-ᱟ᱾
ᱵᱟᱝ ᱵᱟᱝ ᱵᱟᱝ᱾
ᱚᱸ
ᱛᱟᱨᱯᱚᱨᱮ ᱛᱟᱦᱞᱮ ᱟᱯᱮ ᱫᱚ ᱵᱩᱨᱩ ᱫᱤᱥᱱᱟᱹᱣ ᱥᱮ ᱚᱠᱟ ᱫᱤᱥᱚᱢ ᱢᱟᱱᱮ ᱮᱸ ᱵᱩᱨᱩ ᱫᱤᱱᱟᱹᱢ ᱥᱮ ᱵᱤᱨ ᱫᱤᱱᱟᱹᱢ ᱥᱮ ᱵᱤᱞᱟᱹᱛ ᱫᱤᱥᱟᱹᱢ?
ᱵᱟᱝ ᱫᱤᱥᱚᱢ ᱵᱚᱞᱛᱮ ᱫᱚ ᱟᱹᱞᱤᱧ ᱫᱚ ᱰᱟᱦᱟᱲ ᱫᱤᱥᱚᱢ᱾
ᱚᱸ,
ᱟᱨ ᱟᱵᱮᱱ ᱫᱚ?
ᱟᱞᱤᱧ ᱫᱚᱻ᱾ ᱚᱱᱟ ᱫᱚ ᱪᱮᱫ ᱮᱸᱻ ᱵᱮᱝᱜᱚᱞ ᱯᱟᱲᱟᱜ ᱠᱟᱱᱟ ᱥᱮ ᱵᱮᱝᱜᱚᱞ ᱫᱚ ᱵᱟᱝ ᱯᱟᱲᱟᱜ ᱠᱟᱱᱟ᱾
ᱦᱚᱭ ᱦᱚᱭ ᱦᱚᱭ ᱦᱚᱭ ᱵᱮᱝᱜᱚᱞ ᱜᱮ ᱚᱱᱟᱫᱚ ᱚᱱᱠᱟ ᱜᱮ ᱢᱮᱱᱟᱜᱼᱟ᱾ ᱰᱷᱟᱲ ᱥᱟᱛ ᱢᱟᱱ ᱵᱟᱨᱦᱟ ᱥᱤᱠᱟᱹᱨ ᱥᱟᱛ ᱦᱮᱸ᱾ ᱛᱩᱢ ᱚᱱᱠᱟ ᱢᱮᱱᱟᱜᱼᱟ ᱟᱨᱠᱤ ᱵᱮᱝᱜᱚᱞ ᱵᱷᱤᱛᱨ ᱨᱮᱜᱮ ᱟᱵᱮᱱ ᱫᱚ᱾
ᱟᱞᱤᱧ ᱫᱚ ᱚᱱᱟ᱾ ᱵᱟᱠᱷᱨᱟ ᱫᱚ ᱱᱟᱜ ᱠᱷᱟᱱ ᱩᱱᱟᱹᱜ ᱫᱚ ᱵᱟᱝᱞᱤᱧ ᱞᱟᱹᱭ ᱫᱟᱲᱮᱭᱟ ᱵᱤᱱ ᱠᱟᱱᱟ ᱚᱱᱟ ᱫᱚ ᱵᱟᱝᱞᱤᱧ ᱵᱟᱰᱟᱭᱟ᱾
ᱢᱟ ᱞᱟᱹᱭ ᱵᱮᱱ ᱵᱟᱹᱞᱤᱧ ᱟᱸᱡᱚᱢ ᱧᱚᱜ ᱫᱟ᱾
ᱤᱧ ᱟᱹᱞᱤᱧ ᱫᱚ ᱚᱱᱟ ᱵᱟᱠᱷᱨᱟ ᱫᱚ ᱵᱟᱝᱞᱤᱧ ᱵᱟᱰᱟᱭᱟ ᱱᱟᱜ ᱠᱷᱟᱱ ᱫᱚ ᱵᱟᱞᱤᱧ ᱞᱮᱴ ᱫᱟᱲᱮ ᱟᱵᱮᱱ ᱠᱟᱱᱟ᱾
ᱟᱪᱼᱪᱷᱟ ᱟᱪᱪᱷᱟ ᱦᱟᱸ ᱫᱤᱥᱚᱢ ᱞᱮᱠᱟ ᱛᱮᱫᱚ ᱵᱮᱝᱜᱚᱞ ᱫᱤᱥᱚᱢ ᱟᱨ ᱠᱤ ᱟᱫᱚ ᱚᱱᱟ ᱛᱟᱞᱟ ᱨᱮᱜᱮ᱾ ᱟᱨᱚ ᱠᱟᱹᱴᱤᱡ ᱢᱮᱱᱟᱜ ᱵᱚᱱᱟ ᱟᱨ ᱠᱤ ᱚᱱᱠᱟ ᱠᱟᱛᱮ ᱚᱱᱟ ᱦᱤᱥᱟᱹᱵᱽ ᱛᱮᱞᱤᱧ ᱞᱟᱹᱭ ᱠᱮᱜ-ᱟ ᱟᱨᱠᱤ ᱟᱪᱪᱷᱟ᱾ ᱛᱚ ᱟᱵᱮᱱ ᱫᱚ ᱚᱠᱟ ᱚᱠᱟ ᱚᱠᱟ᱾
ᱦᱟᱸ ᱟᱹᱞᱤᱧ ᱫᱚ ᱪᱮᱜ ᱵᱤᱱ ᱞᱟᱹᱭ ᱠᱮᱫᱟ᱾
ᱦᱮᱸ ᱞᱟᱹᱭ ᱫᱟᱹ ᱚᱠᱟ ᱫᱤᱥᱚᱢ ᱠᱷᱚᱱ ᱵᱮᱱ ᱞᱟᱹᱭ ᱫᱟ᱾ ᱦᱮᱞᱳ᱾
ᱟᱞᱤ ᱟᱞᱤᱧ ᱦᱚᱸ ᱵᱮᱝᱜᱚᱞ ᱜᱮ ᱵᱮᱝᱜᱚᱞ ᱜᱮᱞᱤᱧ ᱯᱟᱲᱟᱜ ᱠᱟᱱᱟ᱾
ᱟᱪᱼᱪᱷᱟ ᱟᱪᱷᱟ ᱚᱠᱟ ᱰᱤᱥᱴᱤᱠ᱾ ᱵᱟᱻ ᱦᱮᱸ ᱦᱮᱸ ᱟᱹᱞᱤᱧ ᱦᱚᱸ ᱛᱟᱦᱞᱮ ᱚᱱᱟ ᱟᱵᱚ ᱢᱤᱫᱜᱮ ᱠᱟᱱᱟ ᱵᱚᱱ ᱡᱟᱭᱦᱳᱠ᱾
ᱟᱪᱪᱷᱟ ᱦᱮᱸ ᱦᱚᱭ ᱦᱟᱱᱛᱮ-ᱱᱟᱱᱛᱮ ᱟᱨᱠᱤ᱾
ᱦᱮᱸ ᱦᱮᱸ ᱦᱮᱸ ᱟᱪᱪᱷᱟ᱾ ᱛᱟᱦᱞᱮ ᱜᱚᱢᱠᱮ ᱛᱟᱦᱞᱮ ᱪᱟᱥᱵᱟᱥ ᱠᱚᱫᱚ ᱮᱠᱷᱚᱱ ᱫᱚ ᱵᱟᱹᱱᱩᱜᱼᱟ ᱪᱮᱫᱚ ᱚᱱᱠᱟ ᱫᱚ᱾
ᱵᱟᱝ ᱚᱱᱠᱟ ᱫᱚ ᱪᱟᱥ ᱵᱟᱥ ᱠᱚᱫᱚ ᱱᱤᱛᱚᱜ ᱫᱚ ᱚᱱᱮ ᱛᱚᱞᱟ ᱠᱚᱜᱮ ᱚᱸᱜᱚᱭ ᱜᱤᱲᱤ ᱵᱟᱲᱟ ᱦᱩᱭ ᱠᱟᱱᱟ ᱦᱮᱸᱥᱮ ᱟᱨ ᱮᱴᱟᱜ ᱠᱤᱪᱷᱩ ᱫᱚ ᱱᱤᱛᱚᱜ ᱫᱚ ᱵᱟᱱᱩᱜ ᱠᱟᱫᱟ᱾
ᱛᱟᱞᱦᱮ ᱟᱯᱮ ᱚᱱᱛᱮ ᱫᱚ ᱛᱤᱱᱟᱹᱜ ᱵᱟᱨ ᱪᱟᱥ ᱦᱳᱭᱩᱜ ᱜᱮᱭᱟ᱾
ᱟᱵᱚ ᱫᱚ ᱵᱚᱪᱷᱚᱨ ᱥᱮᱨᱢᱟ ᱨᱮ ᱵᱟᱨ ᱫᱷᱟᱣ ᱦᱳᱲᱳ ᱪᱟᱥ ᱦᱳᱭᱳᱜ ᱜᱮᱭᱟ᱾
ᱚ ᱟᱪᱪᱷᱟ ᱪᱷᱟ᱾ ᱵᱷᱟᱞᱮ ᱠᱟᱛᱷᱟ ᱵᱟᱨᱫᱷᱟᱣ ᱦᱩᱲᱩ ᱪᱟᱥ ᱦᱩᱭᱩᱜ ᱜᱮᱭᱟ ᱛᱟᱦᱞᱮ ᱥᱤᱛᱩᱝ ᱫᱤᱱ ᱥᱮ ᱫᱷᱚᱨᱚᱱ ᱫᱤᱱ ᱡᱟᱦᱟ ᱠᱚ ᱞᱟᱹᱭᱟ ᱚᱱᱟ ᱫᱚ ᱪᱮᱫ?
ᱦᱚᱭ ᱦᱮᱸ ᱦᱚᱭ ᱫᱷᱚᱲᱚᱱ ᱨᱮ ᱟᱨ ᱚᱸᱜ-ᱚᱭ ᱤᱭᱟᱹ ᱨᱮ᱾ ᱡᱟᱦᱟ ᱱᱤᱛᱚᱜ ᱵᱚᱱ ᱤᱭᱟᱹᱭᱮᱜ ᱫᱚ᱾
ᱦᱮᱸ ᱵᱚᱨᱥᱟ ᱨᱮᱢᱟ ᱦᱩᱭᱩᱜ ᱜᱮᱭᱟ ᱡᱩᱫᱤ ᱫᱟᱜ ᱡᱟᱹᱲᱤ ᱦᱩᱭᱩᱜᱼᱟ ᱴᱷᱤᱠ ᱴᱷᱟᱠ ᱛᱚ ᱚᱱᱟ ᱵᱟᱫᱮ ᱡᱩᱫᱤ᱾ ᱫᱟᱜ ᱡᱟᱹᱲᱤ ᱵᱟᱝ ᱦᱳᱭᱳᱜᱼᱟ ᱪᱮᱫ ᱛᱮᱯᱮ ᱪᱮᱫ ᱯᱮ ᱪᱟᱥ ᱜᱮᱭᱟ᱾
ᱟᱫᱚ ᱢᱮᱱᱟᱜ ᱠᱟᱫᱟ ᱢᱤᱱᱤ ᱫᱟᱜ ᱠᱚ ᱢᱮᱱᱟᱜ ᱠᱟᱫᱟ᱾ ᱜᱟᱰᱟ ᱜᱟ ᱥᱟᱱ ᱢᱟᱨᱥᱟᱞ ᱢᱤᱱᱤᱠᱚ ᱢᱮᱱᱟᱜ ᱠᱟᱫᱟ ᱜᱟᱰᱟ ᱫᱟᱜ ᱠᱚ ᱢᱮᱱᱟᱜ ᱠᱟᱫᱟ᱾ ᱠᱮᱱᱮᱞ ᱠᱚᱦᱚᱸ ᱢᱮᱱᱟᱜ ᱟᱠᱟᱫᱟ ᱦᱟᱹᱭ᱾
ᱡᱟᱭ ᱦᱳᱠ ᱡᱟᱭ ᱦᱳᱠ ᱵᱷᱟᱞᱮ ᱠᱟᱛᱷᱟ ᱜᱮ᱾
ᱦᱳᱭ᱾
ᱦᱩᱸ ᱦᱮᱸ ᱟᱞᱮᱥᱮᱜ ᱨᱮᱦᱚᱸ ᱚᱱᱠᱟ ᱜᱮ ᱟᱞᱮᱥᱮᱫ ᱫᱚ ᱢᱤᱱᱤ ᱠᱚᱫᱚ ᱵᱟᱱᱩᱜ ᱨᱮᱦᱚᱸ ᱟᱫᱚ ᱠᱮᱱᱮᱞ᱾
ᱟᱪ-ᱪᱷᱟ ᱟᱪᱷᱟ ᱦᱚᱸ ᱦᱚᱸ ᱥᱟᱵ ᱦᱳᱭ ᱠᱟᱱᱟ᱾ ᱟᱵᱤᱱ ᱫᱚ ᱛᱟᱦᱞᱮ ᱚᱱᱟ ᱚᱱᱟ ᱚᱸ ᱟᱪ-ᱪᱷᱟ ᱚᱱᱟ ᱫᱤᱥᱚᱢ ᱵᱤᱱ ᱯᱟᱲᱟᱜ ᱠᱟᱱᱟ ᱵᱟᱝ᱾
ᱦᱮᱸ ᱦᱮᱸ ᱦᱮᱸ ᱚᱱᱟ ᱥᱩᱨ ᱨᱮᱜᱮ ᱟᱨᱼᱠᱤ᱾
ᱟᱪ-ᱪᱷᱟ ᱟᱪᱪᱷᱟ᱾
ᱟᱪ-ᱪᱷᱟ᱾
ᱛᱟᱦᱞᱮ ᱟᱵᱤᱱ ᱤᱭᱟᱹ ᱜᱮᱵᱤᱱ ᱦᱮᱡ ᱠᱟᱱᱟ᱾ ᱫᱟᱲᱟᱱ, ᱦᱮᱸ ᱚᱱᱟ ᱠᱚᱼᱫᱚ ᱫᱚᱢᱮ ᱥᱟᱹᱨᱫᱤ ᱠᱟᱱᱟ ᱜᱚᱝᱠᱮ᱾
ᱚᱼᱚᱝ᱾ ᱟᱪᱪᱷᱟ, ᱫᱟᱬᱟᱱ ᱦᱮᱡ ᱠᱟᱛᱮ ᱟᱵᱮᱱ ᱦᱟᱸᱜ, ᱞᱟᱹᱭ ᱫᱟᱹᱞᱤᱧ? ᱫᱟᱲᱟᱱ ᱦᱮᱡ ᱠᱟᱛᱮᱫ ᱟᱵᱚ ᱚᱸᱱᱰᱮ ᱧᱮᱞ ᱛᱮᱱᱟᱜ ᱪᱮᱫ ᱞᱮᱠᱟ ᱠᱚ ᱢᱮᱱᱟᱜᱼᱟ? ᱟᱯᱮ ᱪᱮᱫ ᱞᱮᱠᱟ ᱯᱮ ᱧᱮᱞ ᱤᱫᱤ ᱠᱮᱫᱟ?
ᱢᱩᱠᱩᱴᱢᱩᱱᱤᱯᱩᱨ, ᱧᱮᱞ ᱡᱚᱝ ᱛᱮᱢᱟ ᱵᱷᱟᱜᱮ ᱠᱤᱪᱷᱩ ᱜᱮ ᱢᱮᱱᱟᱜ ᱟᱠᱟᱫᱟ, ᱢᱟᱱᱮ ᱧᱮᱞ ᱡᱚᱝ ᱞᱮᱠᱟ ᱜᱮ ᱢᱮᱱᱟᱜ ᱠᱟᱫᱟ ᱟᱨᱠᱤ,
ᱦᱩᱸ, ᱟᱪᱪᱷᱟ ᱟᱪᱪᱷᱟ᱾ ᱦᱮᱸ ᱧᱮᱞ ᱡᱚᱝ ᱞᱮᱠᱟ ᱢᱮᱱᱟᱜ ᱫᱚ ᱢᱮᱱᱟᱜᱼᱟ ᱵᱟᱝ ᱫᱚ ᱵᱟᱝ, ᱛᱚ
ᱩᱸ,
ᱟᱫᱚ ᱚᱱᱟ ᱫᱚ ᱢᱟᱱᱮ ᱰᱤᱥᱮᱢᱵᱚᱨ ᱢᱟᱥ ᱨᱮ ᱦᱮᱡ ᱞᱮᱱᱠᱷᱟᱱ ᱫᱚ ᱟᱨᱦᱚᱸ ᱠᱟᱹᱴᱤᱡ ᱵᱷᱟᱜᱤ ᱧᱚᱜ ᱵᱩᱡᱷᱟᱜᱼᱟ᱾
ᱦᱚᱭ, ᱦᱚᱭᱼᱦᱚᱭ ᱥᱮᱱ ᱵᱟᱲᱟ ᱦᱳᱭ ᱠᱟᱱᱟ ᱰᱤᱥᱮᱢᱵᱚᱨ ᱨᱮᱦᱚᱸ᱾ ᱚᱱᱮ ᱢᱤᱫ ᱫᱷᱟᱣ ᱵᱟᱨ ᱫᱷᱟᱣ ᱫᱚ ᱵᱟᱝ ᱥᱮᱱ ᱦᱩᱭ ᱠᱟᱱᱟ, ᱢᱟ ᱟᱹᱰᱤ ᱫᱷᱟᱣ ᱜᱮ ᱥᱮᱱ ᱦᱩᱭ ᱠᱟᱱᱟ ᱟᱨᱠᱤ᱾ ᱦᱤᱥᱟᱹᱵᱽ ᱵᱟᱭᱨᱮ, ᱦᱩᱸ᱾
ᱦᱚᱸ, ᱟᱪᱪᱷᱟ᱾
ᱦᱳᱭ ᱵᱟᱝᱠᱷᱟᱱ
ᱠᱤᱱᱛᱩ ᱟᱹᱛᱳ ᱫᱤᱥᱚᱢ, ᱟᱛᱳ ᱫᱤᱥᱚᱢ ᱨᱮᱜᱮ ᱥᱮ ᱵᱟᱡᱟᱨ ᱥᱟᱦᱟᱨ ᱠᱚᱨᱮ ᱛᱟᱦᱮᱱ ᱦᱩᱭᱩᱜ?
ᱵᱟᱸᱼᱵᱟᱹ ᱟᱛᱳ ᱫᱤᱥᱚᱢ ᱨᱮᱜᱮ ᱱᱤᱛᱚᱜ ᱫᱚ ᱾
ᱚᱸ ᱟᱪᱪᱷᱟ᱾
ᱛᱟᱦᱚᱞᱮ ᱟᱹᱵᱤᱱ ᱫᱚ ᱥᱤᱞᱫᱟᱹ ᱯᱟᱛᱟ ᱵᱤᱱ ᱦᱮᱡ ᱵᱟᱲᱟᱜ ᱠᱟᱱᱟ ᱥᱮ ᱵᱟᱝ?
ᱦᱮᱸ ᱦᱮᱸ, ᱪᱟᱞᱟᱣ ᱵᱟᱲᱟ ᱦᱩᱭᱼᱠᱟᱱ ᱜᱮᱭᱟ᱾
ᱦᱩᱸ, ᱚᱱᱟ ᱥᱟᱭᱤᱰ ᱜᱮᱞᱤᱧ ᱯᱟᱲᱟᱜ ᱠᱟᱱᱟ ᱟᱹᱞᱤᱧ ᱫᱚ᱾
ᱚᱼᱟᱪᱪᱷᱟ ᱟᱪᱪᱷᱟ᱾ ᱥᱤᱞᱫᱟ ᱵᱞᱛᱮ ᱦᱮᱸ ᱪᱟᱞᱟᱣ ᱵᱟᱲᱟ ᱦᱩᱭ ᱠᱟᱱ ᱜᱮᱭᱟ ᱵᱟᱝ ᱫᱚ ᱵᱟᱝ᱾
ᱦᱩᱸ,
ᱩᱻ, ᱚᱱᱛᱮ ᱢᱟ ᱟᱵᱚ ᱥᱟᱱᱛᱟᱲ ᱟᱹᱰᱤ ᱡᱟᱜᱟᱜ
ᱚ ᱚ ᱦ ᱦᱟᱸᱜ᱾
ᱦᱩ,
ᱛᱟᱦᱚᱞᱮ ᱞᱟᱹᱭ ᱞᱮᱹᱜᱤᱞᱤᱧ ᱚᱱᱛᱮ ᱢᱟ ᱥᱟᱱᱛᱟᱲ ᱢᱟ ᱟᱹᱰᱤ ᱡᱟᱹᱥᱛᱤ ᱜᱮ ᱢᱮᱱᱟᱜ ᱵᱚᱱᱟ, ᱦᱮᱸ ᱥᱮ ᱵᱟᱝ?
ᱦᱩᱸ ᱦᱩᱸ ᱟᱹᱰᱤ ᱡᱟᱥᱛᱤ ᱜᱮ᱾
ᱦᱩᱸ ᱪᱷᱟ ᱪᱷᱟ, ᱛᱚᱝᱻ ᱟᱹᱰᱤ ᱱᱟᱯᱟᱭ ᱜᱮ ᱥᱟᱱᱛᱟᱲ ᱚᱱᱛᱮ ᱫᱚ ᱢᱮᱱ ᱠ ᱮᱫ ᱫᱚ ᱥᱟᱱᱛᱟᱲ ᱜᱮ ᱢᱮᱱᱟᱜ ᱵᱚᱱᱟ᱾ ᱛᱚ ᱚᱱᱟ ᱞᱮᱠᱟᱛᱮ ᱚᱱᱛᱮ ᱥᱟᱱᱛᱟᱲᱟᱜ ᱟᱹᱨᱤᱪᱟᱹᱞᱤ ᱞᱟᱭᱼᱞᱟᱠᱪᱟᱨ ᱪᱮᱫ ᱞᱮᱠᱟ ᱡᱤᱭᱟᱹᱲ ᱫᱚᱦᱚ ᱢᱮᱱᱟᱜ ᱛᱟᱵᱚᱱᱟ ᱡᱟᱦᱟᱸ ᱫᱚ, ᱱᱚᱜ ᱚᱭ ᱛᱚᱻ ᱜᱟᱯᱟ‌ ᱜᱮ ᱢᱟᱝᱦᱟᱜ‌ ᱛᱤᱨᱤᱥᱟ ᱡᱩᱱ ᱦᱩᱞ ᱢᱟᱦᱟ
ᱦᱳᱭ ᱦᱳᱭ,
ᱛᱚ ᱪᱮᱫ ᱞᱮᱠᱟ ᱯᱮ ᱢᱟᱱᱟᱣ ᱵᱟᱛᱟᱣ ᱜᱮᱛᱟ ᱵᱚᱱᱟ?
ᱢᱟᱱᱟᱣ ᱵᱟᱛᱟᱣ ᱫᱚ ᱟᱫᱚ ᱟᱛᱳ ᱫᱤᱥᱚᱢ ᱛᱚ, ᱡᱟᱦᱟᱸ ᱞᱮᱠᱟ ᱟᱹᱛᱩ ᱫᱤᱥᱚᱢ ᱨᱮᱵᱚᱱ ᱢᱟᱱᱟᱣ ᱵᱟᱛᱟᱣ ᱜᱮᱭᱟ ᱚᱱᱠᱟ ᱜᱮ ᱢᱟᱱᱟᱣ ᱵᱟᱛᱟᱣ ᱫᱚ ᱦᱩᱭᱩᱜ ᱜᱮᱭᱟ ᱦᱟᱹᱜ᱾
ᱟᱪᱪᱷᱟ ᱟᱪᱪᱷᱟ,
ᱟᱵᱚᱣᱟᱜ ᱡᱟᱦᱟᱸ ᱦᱮᱸ ᱤᱥᱠᱩᱞ ᱠᱚᱨᱮ ᱠᱚᱞᱮᱡᱽ ᱠᱚᱨᱮ ᱡᱟᱦᱟᱸ ᱚᱱ ᱚᱱᱠᱟ ᱛᱚ ᱟᱫᱚ ᱟᱛᱳ ᱠᱚᱨᱮ ᱫᱚ ᱢᱟᱱᱟᱣ ᱵᱟᱛᱟᱣ ᱫᱚ ᱵᱟᱝ ᱦᱩᱭᱩᱜᱼᱟ ᱡᱟᱦᱟᱸ ᱫᱚ ᱤᱥᱠᱩᱞ ᱠᱚᱨᱮ ᱫᱚ ᱦᱳᱭ ᱨᱮ ᱯᱨᱳᱜᱨᱟᱢ ᱠᱚᱵᱮᱱ ᱫᱚᱦᱚ ᱠᱟᱜ ᱜᱮᱭᱟ ᱦᱟᱸᱜ᱾
ᱦᱩᱸ ᱦᱩᱸ ᱦᱩᱸ᱾
ᱡᱟᱦᱟ ᱱᱟᱜ ᱚᱱᱟ ᱵᱟᱠᱲᱟ ᱛᱮ, ᱚᱱᱟ ᱵᱚᱱ ᱚᱱᱠᱟ ᱚᱱᱩᱥᱴᱟᱱ ᱵᱚᱱ ᱠᱚᱨᱟᱣ ᱜᱮᱭᱟ ᱟᱛᱳ ᱫᱤᱥᱚᱢ ᱛᱚ ᱚᱱᱠᱟ ᱫᱚ ᱮᱸ ᱟᱫᱚ ᱵᱟᱝ ᱦᱩᱭᱩᱜ ᱜᱮᱭᱟ ᱟᱨᱠᱤ᱾
ᱟᱪᱪᱷᱟ᱾
ᱦᱩᱸ᱾
ᱦᱮᱸ ᱚᱱᱟ ᱛᱚ ᱦᱮᱸ ᱛᱚ ᱦᱮᱸ ᱜᱮ ᱟᱫᱚ ᱱᱚᱝᱠᱟ ᱞᱤᱧ ᱞᱟᱹᱭ ᱦᱚᱪᱚᱭ ᱫᱟ ᱡᱮ ᱢᱟᱱᱮ ᱡᱟᱦᱟᱞ ᱫᱚ ᱟᱫᱚ ᱛᱤᱨᱤᱥᱟ ᱡᱩᱱ ᱫᱚ ᱢᱟᱱᱮ ᱮ ᱩᱢ ᱨᱟᱹᱥᱠᱟᱹ ᱢᱟᱦᱟ ᱫᱚ ᱟᱨ ᱵᱟᱝ ᱠᱟᱱᱟ ᱛᱚ-
ᱵᱟᱝ ᱵᱟᱝ ᱨᱟᱹᱥᱠᱟᱹ ᱢᱟᱦᱟᱸ ᱫᱚ ᱮᱠᱟᱞ ᱜᱮ ᱵᱟᱝ ᱠᱟᱱᱟ᱾
ᱵᱟᱝ